ᱦᱮᱞᱳ? ᱦᱮᱞᱳᱣ? ᱦᱮᱞᱳ?
ᱦᱮᱞᱳ?
ᱦᱮᱞᱳ?
ᱦᱮᱸ ᱢᱟᱹᱭ ᱢᱮᱱ ᱢᱮ?
ᱫᱟᱫᱟ ᱡᱚᱦᱟᱨ ᱾
ᱡᱚᱦᱟᱨ ᱜᱤ ᱾
ᱟᱨ ᱪᱮᱜ ᱠᱚᱵᱤᱱ ᱪᱤᱠᱟᱭᱮᱜᱼᱟ?
ᱦᱚᱭ ᱚᱱᱛᱮ ᱛᱷᱚᱲᱟ ᱵᱟᱡᱟᱨ ᱥᱮᱫ ᱪᱟᱞᱟᱣ ᱦᱩᱭ ᱞᱮᱱᱟ ᱮᱠᱷᱚᱱ ᱫᱚ ᱚᱲᱟᱜ ᱞᱤᱧ ᱨᱩᱣᱟᱹᱲ ᱠᱟᱱᱟ᱾
ᱪᱮᱜ ᱞᱟᱹᱜᱤᱱ?
ᱟ ᱛᱷᱚᱲᱟ ᱥᱚᱵᱽᱡᱤ ᱠᱚ ᱟᱜᱩ ᱦᱩᱭ ᱞᱟᱹᱜᱤᱫ᱾
ᱟᱪᱷᱟ ᱾ ᱚᱲᱟᱜ ᱠᱷᱚᱱᱟᱜ ᱵᱟᱡᱟᱨ ᱛᱤᱱᱟᱹᱜ ᱥᱟᱺᱜᱤᱧᱟ?
ᱯᱟᱡᱟᱣ ᱵᱮᱥᱤ ᱫᱚ ᱵᱟᱭ ᱰᱮᱲ ᱠᱤᱞᱳ ᱢᱤᱴᱟᱨ ᱾
ᱦᱳᱭ ᱾
ᱤᱧ ᱫᱚ ᱫᱩᱲᱩᱵ ᱵᱟᱲᱟ ᱠᱟᱱᱟᱹᱧ ᱾
ᱚ ᱱᱟᱥᱛᱟ ᱵᱟᱲᱟᱭᱮᱱᱟᱢ?
ᱦᱚᱸ ᱦᱳ ᱱᱟᱥᱛᱟ ᱞᱮᱱᱟᱹᱧ ᱾ ᱥᱚᱵᱽᱡᱤ ᱡᱚᱢ ᱦᱩᱭ ᱞᱮᱱᱟ ᱾ ᱟᱨ ᱟᱵᱤᱱ ᱫᱚ?
ᱤᱧ ᱦᱚᱸᱜᱼᱚᱭ ᱨᱩᱴᱤ ᱜᱮ ᱱᱟᱥᱛᱟᱣ ᱟᱠᱟ ᱤᱧ᱾
ᱦᱚᱸ᱾
ᱟᱯᱮ ᱫᱚ ᱱᱟᱥᱛᱟ ᱨᱮ ᱪᱮᱫ-ᱪᱮᱫ ᱠᱚᱯᱮ ᱡᱚᱢᱟ?
ᱦᱚ ᱱᱚᱨᱢᱟᱞ ᱨᱮ ᱡᱟᱫᱟ ᱫᱚ ᱨᱩᱴᱤ ᱜᱮ ᱡᱚᱢ ᱦᱩᱭᱩᱜ ᱛᱮ ᱾
ᱩᱸᱸᱸ ᱛᱤᱠᱤᱱ ᱫᱚ ᱪᱮᱫ ᱯᱮ ᱡᱚᱢᱟ?
ᱛᱤᱠᱤᱱ ᱫᱚ ᱫᱟᱠᱟ᱾
ᱟᱹᱭ ᱚᱱᱟ ᱨᱩᱴᱤ ᱾
ᱟᱹᱩᱵ ᱦᱮᱸ ᱟᱠᱟ ᱠᱷᱟᱱ ᱨᱩᱴᱤ ᱟᱠᱟ ᱠᱷᱟᱱ ᱫᱟᱠᱟ ᱾
ᱟᱪᱪᱷᱟ ᱾
ᱡᱟᱫᱟ ᱫᱚ ᱨᱩᱴᱤ ᱜᱮ ᱡᱚᱢ ᱦᱩᱭᱩᱜ ᱠᱟᱠᱟ ᱫᱚ ᱠᱚᱢ ᱾
ᱚ ᱦᱚᱸ ᱦᱚᱭ ᱦᱚᱭ ᱟᱨ ᱚᱲᱟᱜ ᱠᱚᱨᱮ ᱵᱮᱥ ᱵᱟᱲᱟᱜ ᱜᱮ?
ᱦᱮᱸ ᱚᱲᱟᱜ ᱠᱚᱨᱮ ᱵᱮᱥ ᱵᱟᱲ ᱜᱮ ᱾ ᱟᱢᱜᱮ ᱪᱮᱫ ᱞᱮᱠᱟ?
ᱦᱚᱸ ᱤᱧᱦᱚ ᱵᱮᱥ ᱜᱮ ᱱᱟᱯᱟᱭ ᱜᱮ ᱢᱟᱱᱮᱧᱟ ᱾
ᱟᱢ ᱫᱚ ᱚᱠᱟᱨᱮ?
ᱤᱧ ᱫᱚ ᱩᱲᱤᱥᱟ ᱠᱷᱚᱱ ᱾
ᱦᱚ ᱩᱲᱤᱥᱟ ᱠᱷᱚᱱ ᱾
ᱦᱚᱸ ᱾ ᱟᱵᱤᱱ ᱢᱟ ᱵᱮᱝᱜᱚᱞ ᱠᱷᱟᱱ ᱯᱟᱞᱮ? ᱦᱮᱸ ᱦᱚᱭᱻ ᱵᱷᱟᱥᱟ ᱨᱮ ᱴᱷᱤᱠᱟᱹᱜ ᱠᱟᱱᱟ ᱥᱮ ᱟᱲᱟᱝ ᱨᱮᱜᱮ ᱾
ᱚᱱᱛᱮ ᱪᱮᱫ ᱞᱮᱠᱟ ᱥᱮᱨᱢᱟ ᱫᱚ ᱪᱮᱫ ᱞᱮᱠᱟ ᱠᱟᱜᱼᱟᱭ?
ᱱᱚᱛᱮ ᱡᱟᱹᱯᱩᱫᱮᱜᱼᱟᱭ ᱟᱞᱮ ᱥᱮᱱ ᱫᱚ ᱥᱚᱠᱛᱚ ᱾
ᱟᱞᱮ ᱥᱮᱫᱦᱚᱸ ᱚᱱᱠᱟ ᱜᱮ ᱾ ᱦᱚᱞᱟ ᱫᱚ ᱟᱢᱫᱟᱭ ᱫᱟᱜ ᱟᱠᱟᱫ ᱛᱟᱦᱮᱸᱱ ᱛᱮᱦᱧ ᱫᱚ ᱠᱷᱟᱹᱞᱤ ᱡᱟᱹᱯᱩᱫ ᱟᱠᱟᱜᱼ ᱟᱭ ᱾ ᱵᱟᱭ ᱫᱟᱜ ᱠᱷᱟᱹᱞᱤ ᱨᱮᱢᱤᱞ ᱢᱟᱪᱷᱟ ᱾
ᱟᱞᱮ ᱫᱚ ᱦᱚᱞᱟ ᱠᱷᱚᱱ ᱦᱚᱸ ᱡᱟᱹᱯᱩᱫᱮᱟᱭ ᱾ ᱛᱟᱦᱮᱱ ᱠᱟᱱᱟ ᱩᱱᱟᱹᱜ ᱦᱚᱸ ᱵᱟᱭ ᱡᱯᱩᱫᱮᱜᱼᱟ ᱮᱱᱠᱷᱟᱱ ᱫᱚ ᱵᱟᱦᱟᱨᱮ ᱥᱮᱫ ᱦᱚᱸ ᱵᱟᱢ ᱚᱰᱚᱠ ᱫᱟᱲᱮᱭᱟᱜᱼᱟ ᱾ ᱫᱟᱜᱮᱜᱼᱟᱭ ᱾
ᱦᱚᱸ ᱾ ᱱᱚᱛᱮ ᱫᱟᱜ ᱫᱚ ᱟᱹᱥᱩᱞ ᱠᱟᱜᱟᱭ ᱠᱷᱟᱞᱤ ᱨᱤᱢᱤᱞ
ᱦᱚᱭ ᱱᱚᱣᱟ ᱡᱩᱞᱟᱭ ᱫᱷᱟᱹᱵᱤᱡ ᱦᱚᱸ ᱛᱚ ᱫᱟᱜ ᱢᱮᱱᱟᱜᱼᱟ ᱾
ᱟᱨ ᱟᱯᱮ ᱥᱮᱫᱚ ᱴᱩᱨᱤᱥᱴ ᱯᱮᱞᱮᱥ ᱠᱚ ᱢᱮᱱᱟᱜ ᱟ ᱥᱮ ᱵᱟᱝᱟ ᱥᱩᱨ ᱥᱩᱯᱩᱨ ᱨᱮ?
ᱥᱩᱨᱼ ᱛᱩᱯᱩᱨ ᱨᱮᱫᱚ! ᱵᱚᱞᱛᱮ ᱫᱚ ᱢᱟᱭᱛᱷᱚᱱ ᱜᱮ ᱢᱮᱱᱟᱜ ᱟᱠᱟᱫ ᱚᱱᱟ ᱦᱚᱸ ᱟᱢᱫᱟ ᱥᱟᱹᱜᱤᱧ ᱜᱮᱭᱟ ᱟᱞᱮ ᱥᱮᱜᱢᱟ ᱾
ᱚ ᱦᱚᱸ ᱾
ᱛᱮᱫᱚ ᱩᱱᱤᱜᱮ ᱦᱟᱱᱟᱜ ᱚᱱᱟᱜᱮ ᱦᱮᱱᱟᱜ ᱟᱠᱟ ᱚᱱᱟ ᱫᱚ ᱾ ᱵᱤᱥ ᱠᱤᱞᱳ ᱢᱤᱴᱟᱨ ᱥᱮ ᱛᱤᱱᱟᱹᱜ ᱠᱤᱞᱳᱢᱤᱴᱟᱨ ᱢᱮᱱᱟᱜ ᱠᱟᱜ-ᱟ ᱾
ᱟᱹᱵᱤᱱ ᱫᱚ ᱠᱟᱨᱭᱟ ᱮᱯ ᱨᱮ ᱪᱮᱫ ᱞᱮᱠᱟ ᱵᱤᱱ ᱪᱮᱫ ᱞᱮᱠᱟ ᱛᱮᱵᱮᱱ ᱥᱮᱴᱮᱨ ᱮᱱᱟ?
ᱟᱹᱞᱤᱧ ᱫᱚ ᱛᱷᱚᱲᱟ ᱜᱟᱛᱮ ᱞᱟᱹᱭ ᱠᱟᱜ ᱛᱮ ᱾ ᱢᱮᱱ ᱫᱟᱭ ᱱᱤᱭᱟᱹ ᱡᱤᱭᱩᱥ ᱞᱟᱜᱟᱭ ᱢᱮ ᱾
ᱟᱪᱪᱷᱟ ᱦᱮᱸ ᱾
ᱯᱟᱨᱠ ᱦᱚ ᱱᱚᱝᱠᱟᱱ ᱪᱮᱫ ᱠᱚ ᱢᱮᱱᱟᱜ ᱟᱠᱟᱫ ᱤᱧᱦᱚᱸ ᱱᱤᱛᱚᱜ ᱫᱚ ᱵᱟᱹᱧ ᱵᱟᱲᱟᱭᱟ᱾ ᱤᱧ ᱫᱚ ᱱᱟᱣᱟ ᱜᱮ ᱰᱟᱣᱩᱱᱞᱳᱰ ᱟᱠᱟᱫ ᱛᱮ ᱾
ᱟᱪᱪᱷᱟ ᱦᱚᱭ ᱾ ᱤᱧ ᱦᱚᱸ ᱱᱟᱣᱟ ᱜᱤᱧ ᱦᱮᱡ ᱟᱠᱟᱱᱟ ᱠᱟᱨᱭᱟ ᱟᱯ ᱨᱮᱫᱚ ᱾ ᱟᱫᱚ ᱵᱟᱹᱭ ᱵᱟᱹᱭ ᱛᱮ ᱪᱮᱫ ᱦᱩᱭᱩᱜ ᱠᱟᱱᱟ ᱦᱩᱱᱟᱜ ᱾
ᱦᱮᱸ ᱤᱧ ᱛᱚ ᱦᱚᱸ ᱦᱮᱸ ᱛᱚ ᱦᱮᱸ ᱢᱤᱫ ᱦᱟᱯᱛᱟ ᱦᱚᱸ ᱦᱚ ᱦᱮᱸ ᱢᱤᱫ ᱦᱟᱯᱛᱟ ᱫᱚ ᱦᱩᱭ ᱟᱠᱟᱱ ᱜᱮᱭᱟ ᱡᱟᱹᱱᱤᱡ ᱾
ᱟᱪᱪᱷᱟ ᱾ ᱤᱧ ᱫᱚ ᱵᱟᱹᱨᱥᱤᱧ ᱜᱟᱱ ᱜᱮ ᱦᱩᱭ ᱠᱟᱱᱟ ᱦᱮᱡ ᱠᱟᱛᱮ ᱤᱧ ᱚᱸᱰᱮ ᱾ ᱦᱟᱯᱮ ᱱᱚᱣᱟ ᱨᱮ ᱪᱮᱫ ᱞᱮᱠᱟ ᱠᱟᱹᱢᱤ ᱠᱟᱱᱟᱭ ᱾ ᱱᱚᱣᱟ ᱠᱚᱨᱮ ᱢᱟᱠᱷᱟᱱ ᱠᱟᱹᱢᱤ ᱦᱩᱭᱩᱜ ᱟᱭ ᱟᱨ ᱪᱮᱫ ᱮᱢ ᱪᱤᱠᱟᱹᱭᱟ ᱚᱲᱟᱜ ᱨᱮ ᱛᱟᱦᱮᱸᱱ
ᱦᱮᱸ ᱦᱮᱸ ᱨᱚᱯᱚᱲ ᱢᱚᱡᱽ ᱥᱮ ᱵᱟᱝ?
ᱦᱳᱭ ᱦᱳᱭ ᱾ ᱟᱯᱮ ᱟᱯᱮ, ᱟᱯᱮᱭᱟᱜ ᱫᱤᱥᱚᱢ ᱚᱠᱟᱨᱮ ᱵᱮᱱ ᱞᱟᱹᱭ ᱠᱮᱜ-ᱟ?
ᱟᱞᱮ ᱫᱚ ᱵᱟᱝᱜᱟᱞ ᱨᱮᱱ ᱠᱟᱱ ᱛᱤᱧ ᱟᱫᱚ ᱟᱥᱟᱱᱥᱳᱞ ᱮᱨᱤᱭᱟ ᱨᱮ ᱯᱟᱲᱟᱜ ᱠᱟᱱᱟᱹᱧ ᱤᱧᱫᱚ ᱾
ᱟᱪᱪᱷᱟ ᱟᱯᱮ ᱟᱯᱮ ᱚᱱᱛᱮ ᱠᱷᱚᱱᱟᱜ ᱥᱟᱱᱛᱟᱲᱤ ᱱᱤᱭᱩᱡ ᱯᱮᱯᱟᱨ ᱠᱚ ᱯᱟᱨᱥᱟᱞ ᱵᱟᱲᱟᱜ ᱠᱟᱱᱟ?
ᱱᱚᱣᱟ ᱢᱮᱜᱟᱡᱤᱱ ᱠᱚ, ᱯᱟᱛᱷᱟᱢ
ᱦᱮᱞᱳ ᱾
ᱪᱮᱫ ᱮᱢ ᱢᱮᱱ ᱠᱟᱜ-ᱟ? ᱦᱩᱸ
ᱟᱯᱮ ᱟᱯᱮ ᱫᱚ ᱚᱱᱟ ᱴᱚᱴᱷᱟ ᱠᱚᱨᱮ ᱠᱷᱚᱱ ᱯᱟᱛᱷᱟᱢ ᱠᱚ ᱯᱟᱨᱥᱟᱞᱚᱜ ᱠᱟᱱᱟ?
ᱯᱷᱟᱨᱥᱮᱞ ᱫᱚ ᱦᱩᱭᱩᱜ ᱠᱟᱱ ᱜᱮᱭᱟ, ᱟᱫᱚ ᱠᱷᱩᱵ ᱠᱚᱢ ᱾
ᱦᱳᱭ ᱦᱳᱭ ᱾ ᱟᱵᱤᱱ ᱵᱤᱱ ᱯᱟᱲᱦᱟᱣ ᱫᱟᱲᱮᱭᱟᱜ-ᱟ ᱚᱞ-ᱪᱤᱠᱤ?
ᱚᱞ-ᱪᱤᱠᱤ ᱫᱚ ᱵᱟᱲᱟᱭ ᱫᱚ ᱵᱟᱲᱟᱭ ᱜᱮᱭᱟᱞᱤᱧ ᱟᱫᱚ ᱛᱷᱚᱲᱟ ᱛᱷᱚᱲᱟ ᱾
ᱚ ᱦᱚ ᱾ ᱚᱱᱛᱮ ᱚᱱᱟ ᱠᱚᱨᱮ ᱠᱤ ᱚᱨᱜᱟᱱᱟᱭᱡᱮᱥᱚᱱ ᱠᱚ ᱵᱟᱹᱱᱩᱜ-ᱟ ᱜᱟᱶᱛᱟ ᱠᱚ ᱱᱚᱣᱟ ᱵᱟᱠᱷᱨᱟᱛᱮ?
ᱚᱞᱪᱤᱠᱟᱹ ᱠᱚ ᱯᱟᱲᱦᱟᱣ ᱠᱚ ᱛᱟᱦᱮᱱ ᱜᱮᱭᱟ ᱠᱚ ᱾
ᱦᱳᱭ ᱦᱳᱭ, ᱟᱹᱵᱤᱱᱟᱜ ᱚᱞ ᱯᱟᱲᱦᱟᱣ ᱠᱚᱫᱚ ᱪᱟᱵᱟ ᱟᱠᱟᱱᱟ?
ᱦᱚᱸ ᱵᱟᱜᱤ ᱵᱟᱲᱟ ᱦᱩᱭ ᱠᱟᱱᱟ ᱾
ᱟᱢᱫᱚ ᱱᱤᱛᱚᱜ ᱚᱞᱚᱜ ᱠᱟᱱᱛᱮ ᱜᱮ ᱱᱤᱛ ᱦᱚᱸ?
ᱵᱟᱝᱟ ᱵᱟᱝᱟ ᱤᱧ ᱦᱚᱸ ᱪᱟᱵᱟ ᱟᱠᱟᱜ-ᱟᱻᱧ ᱥᱮ ᱦᱩᱭ ᱟᱠᱟᱱᱟ ᱾
ᱮᱠᱷᱚᱱ ᱫᱚ ᱛᱚᱵᱮ ᱪᱮᱫ ᱠᱚ ᱪᱮᱠᱟ ᱦᱩᱭᱩᱜ ᱠᱟᱱᱟ ᱠᱷᱟᱹᱞᱤ ᱚᱲᱟᱜ ᱨᱮᱜᱮ?
ᱦᱚᱸ ᱦᱚᱸ ᱚᱲᱟᱜ ᱨᱮᱜᱮ, ᱱᱮᱛᱟᱨ ᱪᱮᱫ ᱮᱢ ᱪᱤᱠᱟᱹᱭᱟ ᱚᱲᱟᱜ ᱨᱮᱜᱮ ᱦᱮᱱᱟᱜ ᱤᱧᱟ ᱾
ᱟᱨ ᱠᱟᱹᱢᱤ ᱠᱚᱫᱚ?
ᱠᱟᱹᱢᱤ ᱠᱚᱫᱚ
ᱦᱮᱞᱳ ᱾ ᱦᱮᱞᱳ ᱾